ᱦᱮᱞᱳ
ᱦᱮᱞᱳ
ᱪᱮᱲᱮ ᱨᱟᱜᱽ ᱠᱚ ᱟᱸᱡᱚᱢ ᱚᱜ ᱠᱟᱱᱟ ᱠᱤ ᱡᱟᱹᱥᱛᱤ
ᱪᱮᱫ
ᱪᱮᱬᱮ ᱨᱟᱜ ᱠᱚ ᱟᱸᱡᱚᱢᱚᱜ ᱠᱟᱱᱟ ᱠᱤ
ᱵᱟᱝ ᱟᱢᱮᱢ ᱟᱸᱡᱟᱢ ᱫᱟ
ᱴᱷᱤᱠ ᱜᱮᱭᱟ ᱪᱤᱜ ᱠᱟ ᱯᱮ ᱨᱤᱥᱠᱟᱹ ᱠᱮᱜᱼᱟ ᱦᱚᱞᱟ
ᱡᱟ ᱡᱷᱚᱛᱚ ᱢᱟᱴᱤᱭᱮᱱᱟ ᱥᱟᱱᱟᱢᱟᱜ ᱨᱟᱹᱥᱠᱟᱹ ᱜᱮ ᱫᱟᱜ ᱮᱱᱟᱝ ᱵᱟᱠᱚ ᱦᱮᱞᱟᱹᱣ
ᱵᱟᱹᱧ ᱟᱡᱚᱢ ᱫᱟ
ᱪᱮᱫ ᱪᱮᱫ
ᱚᱱᱟ ᱢᱟ ᱨᱟᱹᱥᱠᱟᱹ ᱫᱟᱜ ᱮᱱᱟ ᱦᱮᱸ
ᱡᱟᱹᱥᱛᱤ ᱫᱟᱜ ᱠᱮᱫᱟᱭ ᱥᱮ
ᱪᱤᱫᱟᱨ ᱡᱳᱨ
ᱟᱞᱮ ᱥᱮᱫ ᱦᱚᱸ ᱫᱟᱜ ᱠᱮᱜ ᱜᱮᱭᱟᱭ ᱟᱹᱰᱤ ᱡᱟᱹᱥᱛᱤ ᱜᱮ
ᱟᱞᱮ ᱢᱟ ᱡᱟᱹᱯᱤᱫ ᱠᱟᱜ ᱞᱮ
ᱡᱟᱹᱯᱤᱫ ᱠᱮᱫᱟ ᱯᱮ
ᱦᱮᱸ ᱦᱮᱸ ᱟᱹᱰᱤ ᱥᱟᱹᱜᱤᱧ ᱜᱮᱛᱟ ᱯᱮᱭᱟ ᱛᱚ ᱟᱞᱮ ᱟᱯᱮ ᱴᱷᱮᱱ ᱠᱷᱚᱱᱟᱜ ᱫᱚ ᱚᱲᱟᱜ ᱫᱚ ᱡᱟᱹᱯᱤᱫ ᱵᱟᱠᱷᱟᱱ
ᱴᱷᱤᱠᱟᱹ ᱨᱮᱜᱮ ᱚᱱᱠᱟ ᱪᱮᱫ ᱚᱥᱩᱵᱤᱫᱟ ᱦᱩᱭᱩᱜ ᱵᱟᱝ ᱟᱡᱚᱢᱚᱜ ᱠᱟᱱᱟ ᱠᱤ
ᱚ ᱱᱟᱭ
ᱦᱩᱸ
ᱦᱟᱱᱟᱴᱟᱜ ᱰᱷᱟᱹᱣ ᱨᱮᱱ ᱠᱚ ᱟᱹᱜᱩ ᱠᱮᱫᱮᱭᱟ
ᱦᱩᱸ
ᱵᱟᱢ
ᱵᱟᱝ ᱟᱸᱡᱚᱢᱚᱜ ᱠᱟᱱᱟ ᱠᱤ ᱥᱮ ᱪᱮᱫ ᱠᱟ ᱤᱧ ᱫᱚ ᱵᱟᱹᱧ ᱵᱩᱡᱷᱟᱹᱣ ᱫᱟ ᱤᱧ ᱛᱚ ᱵᱟᱹᱧ ᱟᱸᱡᱚᱢ ᱫᱟ ᱚᱱᱠᱟ
ᱵᱟᱝ ᱟᱡᱚᱢᱚᱜ ᱠᱟᱱᱟ ᱦᱮᱸ ᱪᱤᱠᱟᱹ ᱱᱮᱴᱣᱟᱨᱠ ᱰᱤᱥᱴᱟᱵ ᱫᱟᱭ ᱥᱮᱪᱮᱫ?
ᱠᱚᱱᱚ ᱨᱮᱥᱯᱚᱱᱥ ᱫᱚ ᱵᱟᱝ ᱧᱟᱢᱚᱜ ᱠᱟᱱᱟ
ᱵᱟᱝ ᱞᱟᱹᱭ ᱫᱟᱹᱧ ᱠᱚᱱᱚ ᱱᱮᱴᱚᱣᱟᱨᱠ ᱰᱤᱥᱴᱟᱵ ᱫᱟᱭ ᱥᱮ ᱪᱮᱫ
ᱠᱚᱭᱟᱜ
ᱤᱧᱟᱜ ᱥᱮ ᱟᱢᱟᱜ ᱚᱱᱟ ᱜᱮ ᱵᱟᱹᱧ ᱵᱩᱡᱽ ᱫᱟᱲᱮᱭᱟᱜ ᱠᱟᱱᱟ ᱦᱚᱞᱟᱱ ᱴᱷᱮᱱ ᱜᱮ ᱛᱩᱧ ᱦᱮᱡ ᱠᱟᱱᱟ ᱤᱧ ᱫᱚ ᱦᱮᱸ
ᱦᱮᱸ
ᱞᱟᱹᱭᱫᱟᱹᱧ ᱦᱚᱞᱟᱱ ᱴᱷᱮᱱ ᱜᱮᱛᱚᱧ ᱦᱮᱡ ᱟᱠᱟᱱᱟ ᱛᱟᱹᱣ ᱪᱮᱫᱟᱜ ᱜᱟᱞᱢᱟᱨᱟᱣ ᱵᱟᱝ ᱟᱸᱡᱚᱢᱚᱜ ᱠᱟᱱᱟ᱾ ᱛᱤᱦᱤᱱ ᱠᱤ ᱨᱤᱢᱤᱞ ᱨᱤᱢᱤᱞ ᱟᱠᱟᱫ ᱛᱮ ᱚᱱᱠᱟ ᱴᱟᱣᱟᱨ ᱵᱟᱭ ᱧᱟᱢ ᱫᱟᱭ᱾
ᱧᱟᱢ ᱫᱟᱭ ᱤᱧᱟᱹᱜ ᱫᱚ᱾
ᱤᱧᱟᱹᱜ ᱦᱚᱸ ᱱᱚᱸᱰᱮ ᱥᱳᱭᱫᱟᱭ ᱠᱤᱱᱛᱩ ᱵᱟᱹᱧ ᱞᱟᱹᱭ ᱫᱟᱲᱮᱭᱟᱜ ᱠᱟᱱᱟ ᱚᱦᱚᱢ ᱞᱟᱹᱭ ᱠᱮᱭᱟ ᱡᱟᱱᱛᱨᱤᱠ ᱵᱮᱯᱟᱨ᱾ ᱴᱷᱤᱠ ᱥᱮ?
ᱦᱩᱸ ᱤᱧᱟᱹᱜ ᱨᱚᱲ ᱪᱤᱫ ᱞᱮᱠᱟ ᱟᱡᱚᱢᱚᱜ ᱠᱟᱱᱟ ᱢᱟᱱᱮ ᱡᱟᱹᱥᱛᱤ ᱵᱟᱦᱨᱮ ᱨᱮ ᱟᱡᱚᱢᱚᱜ ᱠᱟᱱᱟ ᱥᱮ ᱵᱟᱝ ᱟᱡᱚᱢᱚᱜ ᱠᱟᱱᱟ?
ᱦᱩᱸ ᱡᱟᱦᱮᱨ ᱢᱟᱱᱮ ᱡᱟᱹᱥᱛᱤ ᱵᱟᱦᱮᱨ ᱞᱮᱠᱟ ᱫᱚ ᱟᱸᱡᱚᱢᱚᱜ ᱠᱟᱱᱟ, ᱢᱟᱱᱮ ᱡᱩᱫᱤᱢ ᱛᱷᱤᱨᱚᱜ ᱠᱟᱱᱟ ᱛᱟᱦᱚᱞᱮ ᱪᱮᱬᱮ ᱠᱚ ᱪᱤᱯᱲᱤ ᱨᱟᱜ ᱟᱸᱡᱚᱢᱚᱜ ᱠᱟᱱᱟ᱾
ᱪᱮᱬᱮ ᱭᱟᱜ ᱨᱚᱲ ᱟᱡᱚᱢᱚᱜ ᱠᱟᱱᱟ ᱨᱟᱜ ᱟᱸᱡᱚᱢᱚᱜ ᱠᱟᱱᱟ ᱡᱟᱹᱥᱛᱤ?
ᱡᱟᱹᱥᱛᱤ ᱛᱟᱞᱟ ᱦᱟᱹᱱᱠᱩ ᱟᱨ ᱨᱟᱜ ᱟᱸᱡᱚᱢᱚᱜ ᱠᱟᱱᱟ ᱪᱮᱬᱮ ᱪᱩᱯᱲᱤᱭᱟᱜ᱾
ᱟᱪᱪᱷᱟ
ᱟᱢ ᱨᱚᱲ ᱠᱟᱜ ᱨᱮᱜᱮ ᱛᱟᱦᱮᱱ ᱢᱮ ᱮᱸᱰᱮ ᱠᱷᱟᱱ ᱜᱮ ᱵᱟᱝ ᱟᱸᱡᱚᱢᱚᱜ ᱛᱟᱠᱚᱣᱟ᱾ ᱦᱭ ᱥᱮ? ᱞᱮᱫᱤᱱ ᱨᱚᱲ ᱠᱟᱜ ᱨᱮ ᱜᱮ ᱛᱟᱦᱮᱱ ᱢᱮᱠᱷᱟᱱ ᱫᱚ ᱵᱟᱝ ᱟᱸᱡᱚᱢᱚᱜ ᱛᱟᱠᱚᱣᱟ᱾
ᱦᱮᱸ ᱫᱮᱠᱷᱤ ᱟᱨ ᱡᱟᱦᱟᱱᱟᱜ ᱜᱮ ᱞᱟᱹᱭᱢ ᱢᱮ᱾ ᱡᱟᱦᱟᱱᱟᱜ ᱜᱮ ᱠᱩᱞᱤᱧ ᱢᱮ ᱡᱮᱠᱳᱱᱳ ᱡᱟᱦᱱᱟᱜ ᱡᱤᱱᱤᱥ᱾
ᱡᱟᱦᱟᱸ ᱡᱤᱱᱤᱥ ᱵᱟᱝ? ᱟᱢ ᱛᱚᱢ ᱠᱩᱞᱤ ᱫᱟᱲᱮᱭᱟᱹᱧᱟᱹ᱾
ᱦᱮᱸ
ᱦᱮᱸ
ᱤᱧᱟᱹᱜ ᱫᱚ ᱵᱚᱦᱚᱜ ᱵᱟᱝ ᱵᱟᱝ ᱛᱮᱭᱟᱨ ᱛᱤᱧᱟᱹ ᱠᱩᱞᱤ ᱞᱟᱜᱤᱫ᱾
ᱵᱟᱝ ᱛᱮᱭᱟᱨᱚᱜ ᱠᱟᱱᱟ? ᱚ ᱤᱧ ᱫᱩᱧ ᱞᱟᱹᱭ ᱫᱟ ᱵᱚᱦᱚᱜ ᱞᱚᱞᱚ ᱧᱚᱜ ᱠᱟᱱ ᱛᱟᱢᱟ᱾
ᱦᱩᱸ
ᱤᱧ ᱞᱮᱫᱤᱧ ᱵᱚᱦᱚᱜ ᱠᱚ ᱞᱚᱞᱚ ᱭᱮᱱ ᱛᱟᱢᱟ ᱥᱮ ᱪᱮᱫ᱾ ᱠᱟᱱᱴᱷᱟᱲ ᱟᱹᱜᱩ ᱟᱯᱮ ᱥᱮᱫ ᱪᱟᱞᱟᱜ ᱦᱩᱭᱩᱜᱼᱟ ᱦᱮᱸ ᱥᱮ᱾ ᱥᱩᱨ ᱨᱮ ᱦᱮᱱᱟᱜ ᱟᱠᱟᱫᱤᱧᱭᱟ ᱟᱞᱮ ᱞᱮ ᱤᱫᱤ ᱡᱚᱝᱟ, ᱠᱟᱱᱴᱷᱟᱲ ᱠᱟᱱᱴᱷᱟᱲ ᱟᱹᱜᱩ ᱪᱟᱞᱟᱜ ᱦᱩᱭᱩᱜᱼᱟ ᱯᱮ ᱱᱚᱣᱟ ᱠᱟᱱᱴᱷᱟᱲ ᱦᱮᱱᱟᱜ ᱟᱠᱟ ᱛᱟᱯᱮᱭᱟ᱾
ᱦᱮᱸ ᱦᱮᱸ ᱦᱮᱸ ᱦᱤᱡᱩᱜ ᱯᱮ ᱤᱫᱤ ᱯᱮ ᱛᱤᱱᱟᱹᱜ ᱯᱮ ᱤᱫᱤ ᱫᱟᱲᱮᱭᱟᱜ ᱵᱚᱥᱛᱟ ᱛᱮ ᱤᱫᱤ ᱯᱮ᱾
ᱦᱮᱸ ᱤᱱᱟᱹ ᱦᱩᱭᱩᱜ ᱠᱟᱱᱟ ᱠᱟᱛᱷᱟ᱾
ᱛᱟᱦᱚᱞᱮ ᱟᱨ ᱤᱭᱟᱹ ᱱᱟᱥᱮ ᱱᱟᱜ ᱚᱞᱚᱜ ᱯᱟᱲᱦᱟᱜ ᱤᱧ ᱠᱩᱞᱤ ᱞᱮᱢ ᱜᱮ ᱛᱟᱦᱚᱞᱮ᱾ ᱥᱮ ᱵᱟᱢ ᱞᱟᱹᱭ ᱛᱟᱢᱟ? ᱦᱮᱸ
ᱞᱟᱹᱭᱢᱮ ᱡᱟᱦᱟᱱᱟᱜ ᱜᱮ ᱡᱟᱦᱟᱱᱟᱜ ᱢᱤᱫᱴᱮᱡ ᱴᱚᱯᱤᱠ ᱪᱮᱛᱟᱱ ᱨᱮ ᱞᱟᱹᱭᱢ ᱢᱮ ᱤᱧ ᱫᱚ ᱵᱟᱠᱷᱟᱡ ᱮᱢᱱᱤ ᱫᱚ ᱨᱚᱲ ᱵᱟᱹᱧ ᱧᱟᱢᱟ᱾
ᱦᱳᱭᱛᱚ ᱚᱞᱚᱜ ᱯᱟᱲᱦᱟᱣ ᱞᱤᱫᱤᱧ ᱦᱚᱳᱭᱛᱳ ᱚᱞᱚᱜ ᱯᱟᱲᱦᱟᱣ ᱫᱤᱠ ᱫᱤᱭᱮ ᱜᱤᱧ
ᱦᱮᱸ ᱚᱞᱚᱜ
ᱪᱮᱫ ᱞᱮᱠᱟ ᱪᱮᱫ ᱪᱮᱫ ᱠᱚᱛᱮ ᱯᱟᱨᱟ ᱚᱠᱟᱴᱟᱜ ᱳᱭ ᱟᱨᱠᱤ ᱚᱞᱚᱜ ᱯᱟᱲᱦᱟᱣ ᱪᱮᱫ ᱞᱮᱠᱟᱢ ᱟᱹᱭᱠᱟᱹᱣ ᱠᱮᱫᱟ ᱚᱠ ᱥᱟᱛᱟᱢ ᱵᱮᱥᱤ ᱤᱱᱴᱟᱨᱮᱥᱴ ᱜᱮᱭᱟ? ᱞᱟᱹᱭᱫᱟᱹᱧ ᱚᱠᱟᱴᱟᱜ ᱥᱟᱵᱽᱡᱮᱠᱴ ᱞᱤᱫᱟᱹᱧ ᱚᱠᱟᱴᱟᱜ ᱡᱷᱚᱛᱚ ᱠᱷᱚᱱᱟᱜ ᱵᱮᱥᱮ ᱮᱢ ᱟᱹᱭᱠᱟᱹᱣ ᱠᱮᱫᱟ? ᱛᱤᱱᱟᱹᱜ ᱫᱷᱟᱹᱵᱤᱡ ᱚᱞᱚᱜ ᱯᱟᱲᱦᱟᱣ ᱨᱮ
ᱚᱱᱟ ᱫᱚ ᱡᱟᱹᱥᱛᱤ ᱡᱟᱦᱟᱸᱭ ᱟᱹᱰᱤ ᱡᱟᱹᱥᱛᱤ ᱠᱚ ᱯᱟᱲᱦᱟᱜᱼᱟ ᱩᱱᱠᱩᱣᱟᱜ ᱤᱱᱴᱨᱮᱥᱴ ᱤᱧᱟᱹᱜ ᱛᱚ ᱤᱧᱟᱹᱜ ᱛᱚ ᱛᱟᱯ ᱪᱟᱞᱟᱣ ᱠᱟᱱᱟ᱾ ᱤᱧ ᱫᱚ ᱚᱱᱠᱟ ᱤᱧ ᱫᱚ ᱵᱟᱹᱧ ᱯᱟᱲᱟᱜ ᱜᱮᱭᱟ ᱚᱱᱟ ᱫᱚ᱾ ᱯᱷᱟᱞᱛᱩ ᱡᱤᱱᱤᱥᱤᱧ ᱯᱟᱲᱦᱟᱜᱼᱟ ᱮᱴᱟᱜ ᱩᱞᱴᱟᱹ ᱯᱟᱞᱴᱟ ᱡᱤᱱᱤᱥ ᱩᱞᱴᱟᱹ ᱯᱟᱞᱴᱟ ᱵᱚᱞᱛᱮ ᱱᱚᱵᱮᱱ ᱠᱚ
ᱪᱮᱫᱟᱜ ᱱᱚᱵᱮᱞ ᱱᱚᱳᱵᱮᱞ ᱫᱚ ᱵᱟᱝ ᱠᱟᱱᱟ ᱥᱮ ᱪᱮᱫ ᱯᱟᱲᱦᱟᱜ ᱵᱚᱭ ᱫᱚ
ᱚᱱᱟ ᱫᱚ ᱯᱷᱟᱞᱛᱩ ᱡᱤᱱᱤᱥ ᱵᱟᱭᱨᱮ ᱨᱮᱱᱟᱜ ᱡᱤᱱᱤᱥ ᱠᱟᱱᱟ᱾ ᱛᱷᱚᱲᱤ ᱥᱤᱞᱮᱵᱟᱥ ᱨᱮᱱᱟᱜ ᱠᱟᱱᱟ᱾
ᱤ ᱛᱟᱦᱚᱞᱮ ᱛᱟᱦᱚᱞᱮ ᱥᱟᱦᱤᱞᱟᱜ ᱢᱮᱥ ᱟᱠᱟᱫᱟ ᱠᱳᱱᱳ
ᱦᱮᱸ ᱢᱮᱥᱟ ᱠᱟᱜ ᱜᱮᱭᱟ ᱠᱚ ᱛᱚ
ᱛᱟᱦᱚᱞᱮ ᱪᱮᱫ ᱞᱮᱠᱟ ᱞᱮᱠᱟ ᱛᱮ ᱵᱟᱭ ᱫᱮᱡ ᱠᱟᱱᱟ ᱢᱟ ᱞᱟᱹᱭ ᱢᱮ? ᱚᱸᱰᱮ ᱠᱷᱚᱱᱟᱜ ᱫᱚ ᱡᱟᱦᱟᱸ ᱫᱚ ᱥᱮᱪᱮᱫ ᱫᱚ ᱮᱢᱚᱜ ᱠᱟᱱ ᱜᱮᱭᱟ ᱥᱮ
ᱚᱱᱟ ᱫᱚ ᱦᱮᱸ ᱥᱤᱞᱮᱵᱟᱥ ᱨᱮᱱᱟᱜ ᱦᱩᱭᱩᱜ ᱜᱮᱭᱟ ᱵᱟᱦᱨᱮ ᱨᱮᱱᱟᱜ ᱦᱚᱸ ᱡᱚᱛᱚ ᱦᱩᱭᱩᱜ ᱜᱮᱭᱟ ᱥᱤᱞᱮᱵᱟᱥ ᱨᱮ ᱟᱨ ᱛᱤᱱᱟᱹᱜ ᱥᱮᱴ ᱫᱟᱲᱮᱭᱟᱜᱼᱟ ᱢᱤᱫ ᱴᱮᱱ ᱦᱚᱲ ᱢᱟᱱᱮ ᱞᱮᱭᱮᱫ ᱤᱧ
ᱪ ᱟᱢᱮᱢ ᱞᱟᱹᱭ ᱦᱚᱪᱚᱭᱮᱫᱟ ᱡᱮ ᱱᱳᱵᱮᱞ ᱯᱟᱲᱦᱟᱣ ᱨᱮ ᱵᱮᱥᱤ ᱥᱮ ᱱᱚᱵᱮᱞ ᱜᱮ ᱥᱟᱱᱟᱢᱟᱜ ᱠᱷᱚᱱᱟᱜ ᱡᱚᱛᱚ ᱠᱷᱚᱱᱟᱜ ᱮᱢ ᱠᱩᱥᱤᱭᱟᱜᱼᱟ ᱥᱮᱪᱮᱫ?
ᱦᱩᱸ ᱞᱟᱹᱭ ᱜᱟᱱᱚᱜᱼᱟ᱾
ᱡᱟᱭ ᱦᱳᱠ, ᱚᱱᱟ ᱥᱟᱱᱛᱟᱲ ᱛᱮ ᱪᱮᱫ? ᱵᱟᱲᱟᱭᱟᱢ
ᱜᱟᱢᱟᱢ, ᱜᱟᱢᱟᱢ ᱜᱟᱢᱟᱢ ᱦᱮᱸ ᱥᱮ ᱵᱟᱝ?
ᱤᱧ ᱵᱩᱡᱽ ᱠᱮᱫᱟᱞᱮ ᱟᱹᱰᱤ ᱮᱴᱟᱜ ᱜᱮᱭᱟ,
ᱵᱟᱲᱟᱭ ᱵᱟᱝᱠᱷᱟᱱ ᱵᱟᱝ ᱵᱟᱲᱟᱭᱟ ᱵᱟᱦ,
ᱛᱟᱦᱚᱞᱮ
ᱱᱚᱣ ᱫᱚ ᱱᱚᱶᱟ ᱫᱚ ᱱᱚᱨᱢᱟᱞ ᱡᱤᱱᱤᱥ ᱠᱟᱱᱟ ᱛᱚ ᱵᱮᱥᱤᱠ᱾
ᱵᱟᱝ ᱵᱮᱥᱤᱠ ᱦᱚᱸ ᱟᱹᱞᱤ ᱫᱤᱱ ᱡᱟᱦᱟᱸ ᱮᱴᱟᱜ ᱥᱟᱛ ᱥᱟᱛᱟᱢ ᱛᱮᱠᱚ ᱯᱟᱲᱦᱟᱣ ᱠᱟᱱᱟ ᱠᱚ ᱤᱫᱤ ᱟᱢ ᱫᱚ ᱠᱤ ᱯᱷᱟᱥᱴ ᱞᱮᱝᱜᱩᱭᱮᱡ ᱞᱮᱠᱟᱛᱮᱢ ᱯᱟᱲᱦᱟᱣ ᱟᱠᱟᱱᱟ ᱥᱮ ᱪᱮᱫ ᱛᱟᱦᱚᱞᱮ?
ᱦᱮᱸ
ᱚ ᱚᱱᱟ ᱠᱷᱟᱹᱛᱤᱨ ᱛᱮ ᱥᱮ ᱞᱮ ᱞᱟᱸᱫᱟᱭᱮᱫ ᱫᱚᱢ, ᱤᱧᱫᱚ ᱢᱚᱱᱮ ᱤᱧᱫᱩᱧ ᱢᱚᱱᱮ ᱠᱮᱫᱟ ᱦᱳᱭᱛᱳ ᱮᱴᱟᱜ ᱚᱱᱟᱨᱥ ᱠᱟᱛᱮ ᱮᱢ ᱯᱟᱲᱦᱟᱣ ᱟᱠᱟᱱᱟ ᱦᱳᱭᱛᱳ᱾ ᱱᱚᱶᱟ ᱠᱚ ᱪᱮᱛᱟᱱ ᱨᱮᱫᱚ ᱩᱱᱟᱹᱜ ᱫᱚ ᱵᱟᱹᱱᱩᱜ ᱠᱟᱫᱟ᱾ ᱠᱮᱱᱮ ᱱᱟ ᱨᱚᱲ ᱫᱚ ᱚᱱᱠᱟ ᱵᱟᱹᱧ ᱟᱹᱭᱠᱟᱹᱣᱟ᱾ ᱟᱹᱭᱠᱟᱹᱜ ᱛᱟᱢᱟ ᱡᱮ ᱟᱢ ᱱᱚᱣᱟ ᱪᱮᱛᱟᱱ ᱨᱮᱢ ᱯᱟᱲᱦᱟᱣ ᱟᱠᱟᱫ ᱞᱮᱠᱟᱱ ᱟᱹᱭᱠᱟᱹᱣ ᱜᱚᱫᱟ ᱢᱮᱱᱛᱮ᱾
ᱦᱮᱸ ᱨᱚᱲ ᱥᱟᱶ ᱫᱚ ᱪᱮᱫ ᱨᱚᱲ ᱨᱮᱱᱟᱜ ᱫᱚ ᱪᱮᱫ ᱛᱟᱦᱮᱱᱟ?
ᱵᱟᱝ ᱴᱟᱱ ᱛᱮ ᱟᱢᱟᱜ ᱫᱚ ᱵᱷᱮᱜᱟᱨ ᱜᱮᱭᱟ ᱛᱚ, ᱨᱚᱲ ᱨᱮᱱᱟᱜ ᱟᱫᱚ ᱚᱱᱟ ᱠᱷᱟᱹᱛᱤᱨ ᱛᱤᱨ ᱛᱤᱧ ᱞᱟᱹᱭ ᱮᱫᱟ᱾ ᱫᱮᱦᱳ ᱚᱱᱟ ᱦᱚᱸ ᱱᱟᱯᱟᱭ ᱠᱟᱛᱷᱟ, ᱛᱟᱦᱚᱞᱮ ᱦᱮᱸ
ᱚᱸᱰᱮ ᱟᱹᱰᱤ ᱦᱚᱲᱜᱮ ᱢᱚᱱᱮᱭᱟᱠᱚ
ᱞᱟᱹᱭ ᱢᱮ, ᱟᱫᱚ ᱢᱚᱱᱮ ᱨᱮᱱᱟᱜ ᱠᱟᱛᱷᱟ ᱜᱮ ᱠᱟᱱᱟ ᱥᱮ᱾ ᱪᱮᱫ ᱤᱧ ᱞᱟᱹᱭᱮᱫ ᱛᱟᱦᱮᱸᱱᱟ? ᱪᱮᱫ ᱪᱚᱝ ᱦᱤᱲᱤᱧ ᱦᱚᱪᱚ ᱠᱤᱫᱤᱧᱟᱢ᱾ ᱠᱟᱛᱷᱟᱢ ᱨᱮᱡ ᱠᱮᱫᱤᱧᱟ ᱚᱸᱰᱮ ᱛᱟᱞᱟᱨᱮ᱾ ᱦᱤᱲᱤᱧ ᱠᱤᱫᱟᱹᱧ,
ᱨᱚᱲ ᱵᱟᱝ ᱦᱩᱭᱩᱜ ᱠᱟᱱᱟ ᱡᱟᱦᱟᱱᱟᱜ ᱜᱮ ᱞᱟᱹᱭ ᱢᱮ᱾ ᱡᱟᱦᱟᱱᱟᱜ ᱥᱟᱛᱟᱢ ᱪᱮᱛᱟᱱ ᱵᱟᱝᱠᱷᱟᱱ ᱫᱚ ᱮᱠᱫᱚᱢ ᱫᱚ ᱨᱚᱲ ᱵᱟᱝ ᱧᱟᱢᱟ ᱛᱚ᱾
ᱟᱫᱚ ᱥᱟᱛᱟᱢ ᱫᱚ ᱚᱱᱟ ᱫᱚᱧ ᱠᱩᱞᱤ ᱤᱫᱤᱭᱮᱫ ᱢᱮ ᱛᱟᱦᱮᱸᱜᱱᱟ ᱡᱮ᱾ ᱚᱠᱟᱴᱟᱜ ᱱᱚᱵᱮᱞ ᱨᱮᱱᱟᱜ ᱢᱤᱫ ᱴᱟᱝ ᱤᱭᱟᱹ ᱦᱩᱭᱩᱜᱭ-ᱟ, ᱟᱥᱮ ᱛᱚᱡᱽᱵᱤᱡᱽ ᱠᱟᱛᱮᱢ ᱧᱮᱞᱟ ᱥᱮ ᱯᱟᱲᱦᱟᱣ ᱜᱮᱢ ᱯᱟᱲᱦᱟᱣ᱾ ᱠᱟᱫᱟ, ᱟᱪᱪᱷᱟ ᱴᱷᱤᱠ ᱟᱪᱷᱮ ᱥᱮ ᱚᱞᱚᱜ ᱯᱟᱲᱦᱟᱜ ᱫᱚ ᱵᱟᱛᱤᱞ᱾ ᱛᱟᱦᱚᱞᱮ ᱦᱮᱸ ᱥᱮᱸᱫᱽᱨᱟ ᱠᱟᱨᱠᱟ ᱤᱫᱤ ᱫᱤᱠ ᱠᱟᱛᱮᱢ ᱯᱟᱲᱦᱟᱣ ᱵᱟᱲᱟ ᱟᱠᱟᱫ ᱜᱮᱭᱟ?
ᱦᱳᱭ ᱯᱟᱲᱦᱟᱣ ᱟᱠᱟᱱᱟᱹᱧ,
ᱯᱟᱲᱦᱟᱣ ᱜᱟᱱ ᱜᱮᱭᱟᱢ ᱛᱚ ᱛᱟᱦᱚᱞᱮ ᱥᱮᱸᱫᱽᱨᱟ ᱛᱚ ᱪᱮᱫᱞᱮᱠᱟ ᱟᱵᱚ ᱢᱟ ᱥᱚᱵ ᱚᱠᱟᱨᱮ? ᱵᱚᱸᱫᱮᱜ ᱫᱚ ᱚᱱᱟᱨᱮ ᱪᱮᱫ ᱞᱮᱠᱟ ᱟᱢᱮᱢ ᱟᱹᱭᱠᱟᱹᱣ ᱮᱫᱟ? ᱡᱮ, ᱛᱤᱱᱟᱹᱜ ᱥᱟᱹᱨᱤ ᱡᱤᱵ ᱡᱤᱭᱟᱹᱞᱤ ᱜᱮᱵᱚᱱ ᱜᱚᱡ ᱜᱤᱰᱤ ᱠᱟᱠᱚ ᱠᱟᱱ ᱠᱷᱟᱹᱛᱤᱨ ᱛᱮᱠᱚ ᱠᱚᱢᱚᱜ ᱠᱟᱱᱟ ᱾
ᱚᱱᱟ ᱫᱚ ᱧᱮᱞ ᱢᱮ, ᱟᱵᱚ ᱚᱱᱟ ᱫᱚ ᱞᱟᱹᱭ ᱜᱟᱱᱚᱜᱼᱟ ᱢᱤᱫᱴᱤᱡ ᱩᱭᱛᱤᱡᱚ ᱞᱮᱠᱟ ᱟᱨ ᱛᱟᱦᱮᱸ ᱞᱮᱱᱟ ᱞᱟᱦᱟᱛᱮ ᱟᱵᱚᱣᱟᱜ ᱥᱮᱸᱫᱽᱨᱟ ᱾ ᱠᱟᱨᱠᱟᱛᱟ ᱮᱛᱚ ᱦᱚᱸ ᱫᱚᱦᱚ ᱟᱹᱜᱩ ᱢᱟᱱᱮ ᱚᱱᱟ ᱫᱚ ᱢᱤᱫᱴᱟᱝ ᱥᱮᱨᱚᱣᱟ ᱞᱮᱠᱟᱠᱩ ᱫᱚᱦᱚ ᱟᱠᱟᱫᱟ ᱟᱨ ᱞᱟᱦᱟ ᱛᱮᱫᱚ ᱪᱮᱫ ᱞᱮᱠᱟᱜ ᱠᱟᱱ ᱛᱟᱦᱮᱸᱱᱟ, ᱩᱱᱠᱩ ᱫᱚ ᱥᱮᱨᱚᱣᱟ ᱫᱚ ᱵᱟᱝ ᱞᱟᱦᱟ ᱛᱮᱫᱚ ᱱᱚᱝᱠᱟᱜ ᱠᱟᱱ ᱛᱟᱦᱮᱱᱟ, ᱡᱮ ᱡᱤᱱᱤᱥ ᱫᱚ ᱡᱮ ᱡᱚᱢ ᱵᱟᱧᱪᱟᱣ ᱛᱟᱦᱮᱱ ᱞᱟᱹᱜᱤᱫ ᱦᱚᱲ ᱢᱟᱱᱮ ᱡᱤᱞ ᱠᱚ ᱜᱚᱡᱮᱫ ᱠᱚ ᱛᱟᱦᱮᱱᱟ ᱦᱮᱸ ᱥᱮ ᱵᱟᱝ?
ᱟᱪᱪᱷᱟ ᱾
ᱫᱤᱱ-ᱫᱤᱱ ᱛᱮ ᱱᱤᱭᱟᱹ ᱡᱤᱱᱤᱥ ᱴᱟ ᱫᱚ ᱤᱭᱟᱹᱜ ᱠᱟᱱᱟ ᱾ ᱢᱟᱱᱮ ᱟᱵᱚ ᱦᱤᱛᱚᱜ ᱛᱚ ᱟᱨ ᱤᱱᱠᱟᱹᱱ ᱦᱚᱲ ᱫᱚ ᱵᱟᱹᱱᱩᱜ ᱠᱚᱣᱟ ᱡᱮ ᱡᱤᱵᱽᱡᱤᱭᱟᱹᱞᱤ ᱪᱮᱛᱟᱱ ᱨᱮᱜᱮ ᱱᱤᱨᱵᱷᱚᱨ ᱠᱟᱛᱮ ᱢᱮᱱᱟᱭᱟ ᱾ ᱚᱱᱟ ᱜᱮ ᱡᱚᱢᱟᱭ ᱛᱚ ᱚᱱᱟ-ᱚᱱᱟ ᱡᱟᱭᱜᱟ ᱨᱮ ᱡᱩᱫᱤ ᱞᱟᱹᱭᱤᱧ ᱾ ᱡᱮ ᱱᱤᱛᱚᱜ ᱦᱚᱭᱛᱚ ᱚᱱᱟ ᱡᱤᱱᱤᱥ ᱵᱟᱧᱪᱟᱣ ᱫᱚᱦᱚ ᱞᱟᱹᱠᱛᱤ ᱠᱟᱱᱟ ᱾ ᱪᱟᱞᱟᱣ ᱦᱚᱭ ᱢᱤᱫᱴᱤᱱ ᱜᱟᱱ ᱡᱩᱫᱤ ᱜᱚᱡ ᱨᱮᱱᱟᱜ ᱡᱩᱫᱤ ᱚᱱᱠᱟ ᱱᱤᱭᱚᱢ ᱚᱰᱚᱠ ᱠᱷᱟᱱᱟᱜ ᱠᱟᱛᱷᱟᱢ ᱞᱟᱹᱭ ᱫᱟ ᱟᱨ ᱵᱟᱠᱷᱟᱱ ᱩᱱᱟᱹᱜ ᱵᱟᱹᱲᱛᱤ ᱦᱮᱸ ᱩᱪᱤᱛ ᱵᱟᱝ ᱠᱟᱱᱟ ᱜᱚᱡ ᱡᱤᱵᱽᱡᱤᱭᱟᱹᱞᱤ ᱜᱚᱡ ᱾
ᱟᱪᱪᱷᱟ, ᱟᱪᱪᱷᱟ ᱾ ᱢᱟᱱᱮ ᱥᱮᱱᱚᱜ ᱦᱩᱭᱩᱜ ᱠᱟᱱᱟ ᱢᱟᱱᱮ ᱜᱚᱡ ᱜᱮ, ᱦᱩᱭᱩᱜ ᱱᱚᱝᱠᱟᱱ ᱠᱟᱛᱷᱟ ᱫᱚ ᱵᱟᱝ ᱠᱟᱱᱟ ᱧᱟᱢ ᱞᱮᱱᱠᱷᱟᱱ ᱦᱚᱭᱛᱚᱼᱼ ᱚᱝᱠᱟ ᱞᱮᱠᱟᱨᱮ ᱵᱟᱠᱷᱟᱱ ᱯᱟ-ᱯᱟᱨᱚᱢ ᱛᱮᱱ ᱦᱚᱸᱠᱚ ᱯᱟᱨᱚᱢᱚᱜ ᱠᱟᱱ ᱜᱮᱭᱟ ᱫᱷᱟᱹᱨ ᱵᱟᱹᱵᱩ ᱪᱮᱞᱮ ᱭᱟ ᱾ ᱵᱤᱧ ᱫᱚ ᱵᱟᱝ ᱤᱭᱟᱹ ᱾ ᱵᱟᱝ ᱪᱤᱞᱤ, ᱪᱷᱤᱞᱮ ᱠᱚᱱᱴᱟ ᱢᱩᱡ ᱮᱱᱮᱡ ᱪᱚᱝ ᱫᱟᱨᱮ ᱠᱷᱚᱱᱟᱜ ᱧᱩᱨᱩ ᱭᱟᱜ ᱟᱹᱫᱤᱧᱟᱹ ᱜᱮᱨ ᱠᱤᱫᱤᱧᱟᱭ ᱾ ᱫᱟᱨᱮ ᱵᱩᱴᱟᱹᱧ ᱦᱮᱡ ᱟᱠᱟᱱᱟ ᱚᱲᱟᱜ ᱠᱷᱚᱱᱟᱜ ᱫᱚ ᱴᱟᱣᱟᱨ ᱵᱟᱭ ᱧᱟᱢ ᱮᱫᱟ ᱾ ᱨᱚᱲ ᱠᱚᱦᱚᱸ ᱵᱮᱥ ᱴᱷᱤᱠ ᱵᱟᱝ ᱟᱸᱡᱚᱢᱚᱜ ᱠᱟᱱᱟ ᱾ ᱚᱱᱟ ᱛᱮᱫᱚ ᱵᱟᱦᱮᱨ ᱩᱰᱩᱝ ᱦᱮᱡ ᱞᱟᱹᱜᱤᱫ ᱛᱮᱜᱤᱧ ᱢᱮᱛᱟᱜ ᱢᱮ, ᱡᱮ ᱵᱟᱝ ᱱᱟᱥᱮᱱᱟᱜ ᱛᱟᱜᱤᱧ ᱢᱮ᱾ ᱡᱟᱭ ᱦᱩᱠ ᱛᱚ ᱾ ᱤᱭᱟᱹ ᱚᱱᱮ ᱥᱮᱸᱫᱽᱨᱟ ᱪᱟᱞᱟᱜ ᱠᱟᱨ ᱠᱟ ᱠᱟᱛᱷᱟ ᱨᱮᱼᱼ ᱚᱱᱮ ᱠᱚ ᱞᱟᱹᱭ ᱫᱚ ᱡᱮ ᱵᱟᱯᱞᱟᱣᱟᱱ ᱦᱚᱲ ᱠᱚᱫᱚᱼᱼ ᱦᱮᱸ ᱥᱮ
ᱦᱚᱸ
ᱟᱪᱷ ᱱᱤᱭᱟᱹ ᱫᱚ ᱚᱠᱛᱚ ᱠᱚ ᱯᱟ ᱨᱚᱝ ᱦᱮᱜ ᱱᱟ ᱛᱟᱦᱮᱱ, ᱛᱟᱭᱚᱢ ᱫᱟᱨᱟᱢᱟᱜ ᱟᱫ ᱯᱷᱚᱱ ᱢᱮ ᱥᱮ
ᱦᱮᱸ ᱴᱷᱤᱠ ᱜᱤᱭᱟ ᱤᱫᱚ ᱵᱟᱹᱧ ᱟᱸᱡᱚᱢ ᱫᱟ ᱪᱮᱜ ᱦᱚᱸ
ᱞᱮᱫᱮᱱᱟ